ᱦᱮᱞᱳ᱾ ᱦᱮᱸ ᱜᱚᱢᱠᱮ ᱡᱚᱦᱟᱨ ᱡᱚᱦᱟᱨ ᱾
ᱦᱮᱸ ᱡᱚᱦᱟᱨ ᱜᱮ ᱡᱚᱦᱟᱨ ᱜᱮ ᱾ ᱪᱮᱫ ᱠᱚᱵᱤᱱ ᱪᱤᱠᱟᱹ ᱵᱟᱲᱟᱭᱮᱫᱟ ᱱᱤᱛᱚᱜ, ᱡᱚᱢ ᱵᱟᱲᱟ ᱠᱮᱫᱟ ᱵᱤᱱ?
ᱡᱚᱢ ᱵᱟᱲᱟ ᱫᱚ ᱟᱹᱣᱨᱤ ᱦᱩᱭᱩᱜᱼᱟ ᱱᱟᱥᱛᱟ ᱵᱟᱲᱟ ᱦᱩᱭ ᱟᱠᱟᱱᱟ ᱾
ᱟᱪᱪᱷᱟ ᱾
ᱡᱚᱢ ᱠᱚᱫᱚ ᱟᱹᱣᱨᱤᱭᱟᱜᱼᱟ ᱾ ᱟᱵᱮᱱ ᱫᱚ ᱪᱮᱫ ᱵᱮᱱ ᱪᱤᱠᱟᱹᱭᱮᱫᱟ?
ᱱᱚᱜᱼᱚᱭ ᱱᱤᱛᱚᱜ ᱡᱚᱢ ᱵᱟᱲᱟ ᱠᱟᱛᱮᱫ ᱱᱚᱜᱼᱚᱭ ᱫᱟᱜ ᱡᱟᱹᱲᱤᱭᱮᱫᱟᱭ ᱟᱫᱚ ᱫᱩᱲᱩᱵ ᱠᱟᱛᱮ ᱞᱤᱧ ᱱᱚᱜᱼᱚᱭ ᱫᱩᱲᱩᱵ ᱠᱟᱛᱮ ᱞᱤᱧ
ᱜᱚᱞᱯᱚ ᱵᱟᱲᱟᱭ ᱫᱟ ᱟᱫᱚ
ᱟᱪᱪᱷᱟ ᱟᱪᱪᱷᱟ ᱾ ᱟᱯᱮ ᱥᱮᱫ ᱫᱟᱜ ᱡᱟᱹᱲᱤ ᱠᱟᱫᱟ?
ᱦᱮᱸ ᱥᱮᱛᱟᱜ ᱠᱷᱚᱱᱟᱜ ᱫᱟᱜ ᱡᱟᱹᱲᱤᱭᱮᱫ ᱛᱟᱦᱮᱸᱫ᱾
ᱟᱪᱪᱷᱟ ᱟᱪᱪᱷᱟ
ᱦᱩᱸ
ᱦᱮᱸ ᱱᱚᱛᱮ ᱫᱚ ᱥᱤᱛᱩᱝ ᱟᱞᱮ ᱠᱟᱱᱟ ᱟᱞᱮ ᱫᱚ᱾ ᱵᱟᱭ ᱫᱟᱜ ᱫᱟ ᱱᱚᱛᱮ ᱫᱚ ᱥᱤᱛᱩᱝ ᱫᱟᱭ ᱫᱚᱢᱮ᱾
ᱦᱮᱸ ᱟᱫᱚ ᱟᱯᱮ ᱥᱮᱱ ᱫᱚ ᱱᱚᱜᱼᱚᱭ ᱛᱮᱦᱮᱧ ᱱᱚᱛᱮ ᱢᱟ ᱨᱟᱛ ᱠᱟᱱ ᱛᱟᱞᱮᱭᱟ ᱱᱟᱦᱟᱜ ᱟᱫᱚ ᱱᱚᱛᱮ ᱢᱟ ᱛᱮᱦᱮᱧ ᱢᱟ ᱨᱟᱛ ᱟᱠᱟᱱ ᱛᱮ ᱫᱤᱱᱟᱹᱢ ᱨᱮᱱᱟᱜ ᱪᱟᱨᱴᱟ ᱯᱟᱸᱥᱴᱟ ᱠᱷᱚᱱᱟᱜ ᱜᱮ ᱨᱟᱛ ᱠᱚ ᱜᱚᱦᱚᱲ ᱜᱚᱫᱟ᱾ ᱟᱯᱮ ᱚᱱᱛᱮ ᱱᱚᱝᱠᱟᱱᱟᱜ ᱯᱟᱨᱟᱵ ᱠᱚ ᱢᱟᱱᱟᱣ ᱜᱮᱭᱟ?
ᱦᱩᱭᱩᱜᱼᱟ ᱢᱟᱱᱮ ᱥᱩᱨ ᱥᱩ ᱚᱱᱟ ᱟᱛᱩ ᱠᱚᱨᱮ ᱦᱩᱭᱩᱜ ᱜᱮᱭᱟ ᱾ ᱦᱮᱸ
ᱟᱯᱮ ᱟᱹᱛᱩ ᱠᱚᱨᱮ ᱫᱚ ᱵᱟᱝ ᱦᱩᱭ ᱵᱟᱲᱟᱜ ᱜᱮᱭᱟ?
ᱵᱟ ᱵᱟᱝ ᱟᱞᱮ ᱟᱹᱛᱩ ᱫᱚ ᱵᱟᱝ ᱥᱟᱱᱛᱟᱲ ᱠᱚᱜᱮ ᱢᱮᱱᱟᱜ ᱞᱮᱭᱟ ᱛᱚ ᱥᱟᱱᱛᱟᱲ ᱠᱚᱣᱟᱜ ᱫᱚ ᱵᱟᱝ ᱠᱟᱱ ᱛᱟᱵᱚᱱᱟ ᱱᱚᱣᱟ ᱫᱚ᱾
ᱦᱮᱸ ᱦᱮᱸ ᱦᱮᱸ ᱦᱮᱸ ᱦᱮᱸ
ᱵᱟᱞᱮ ᱢᱟᱱᱟᱣᱟ ᱚᱱᱟ ᱠᱚᱫᱚ
ᱢᱟᱱᱟᱣ ᱫᱚ ᱵᱟᱝ ᱟᱫᱚ ᱡᱮᱦᱮᱛᱩ ᱱᱚᱛᱮᱨᱮ ᱚᱱᱠᱟ ᱤᱭᱟᱹᱜ ᱠᱟᱱᱟ ᱟᱫᱚ ᱥᱮᱱ ᱵᱟᱲᱟᱜᱮ ᱱᱟᱦᱟᱜ ᱞᱮ ᱥᱮᱱ ᱵᱟᱲᱟᱜ ᱜᱮᱭᱟ ᱚᱱᱟ ᱠᱚ ᱡᱚᱴᱟᱣ ᱠᱚ ᱥᱟᱞᱟᱜ ᱜᱮ ᱚᱱᱟᱜᱮ᱾ ᱦᱮᱸ ᱟᱨ ᱟᱯᱮ ᱚᱱᱛᱮ ᱡᱟᱹᱯᱩᱫ ᱱᱚᱛᱮ ᱡᱟᱹᱯᱩᱫ ᱫᱤᱱ ᱠᱚᱨᱮ ᱚᱠᱟᱞᱮᱠᱟ ᱵᱚᱞ ᱠᱷᱮᱞ ᱠᱚ ᱦᱩᱭ ᱵᱟᱲᱟᱜ ᱜᱮᱭᱟ ᱥᱮ ᱵᱟᱝᱟ ᱵᱚᱞ ᱠᱷᱮᱞ ᱠᱚᱨᱮ ᱚᱠᱟ ᱡᱷᱟᱹᱞ ᱡᱷᱟᱹᱞ ᱫᱤᱥᱚᱢ ᱠᱚᱨᱮ ᱠᱷᱚᱱᱟᱜ ᱠᱚ ᱦᱮᱡ ᱵᱟᱲᱟᱜ ᱜᱮᱭᱟ?
ᱦᱮᱸ ᱦᱤᱡᱩᱜ ᱜᱮᱭᱟ ᱠᱚ ᱚᱱᱠᱟ ᱦᱳᱭᱳᱜ ᱜᱮᱭᱟ᱾ ᱦᱚᱸ ᱞᱟᱹᱴᱩ ᱞᱟᱹᱴᱩ ᱠᱷᱮᱞ ᱜᱮ ᱦᱩᱭᱩᱜ ᱜᱮᱭᱟ᱾
ᱟᱨ ᱚᱱᱛᱮ ᱢᱟᱞᱤᱧ ᱟᱸᱡᱚᱢ ᱵᱟᱲᱟ ᱠᱟᱜᱼᱟ ᱟᱹᱰᱤ ᱟᱹᱰᱤ ᱛᱤᱨᱤᱡ ᱛᱤᱨᱤᱡ ᱠᱚ ᱤᱭᱟᱹ ᱦᱚᱸᱠᱚ ᱫᱚᱦᱚ ᱟᱠᱟᱜ ᱜᱮᱭᱟ ᱥᱤᱨᱯᱟᱹ ᱦᱚᱸᱠᱚ ᱫᱚᱦᱚ ᱟᱠᱟᱜ ᱜᱮᱭᱟ
ᱦᱳᱭ ᱦᱳᱭ ᱦᱳᱭ ᱰᱷᱮᱨ ᱰᱷᱮᱨ ᱛᱟᱦᱮᱱᱟ ᱦᱮᱸ
ᱞᱟᱹᱭ ᱵᱤᱱ ᱟᱯᱮ ᱥᱮᱫ ᱨᱮ ᱚᱠᱟ ᱞᱮᱠᱟ ᱟᱫᱚ ᱱᱤᱛᱚᱜ ᱢᱟ ᱵᱚᱞ ᱠᱟᱛᱷᱟ ᱠᱚ ᱞᱟᱹᱭ ᱵᱟᱲᱟᱭ ᱵᱤᱱ ᱚᱱᱟ ᱜᱮ ᱦᱩᱱᱟᱝ ᱨᱚᱯᱚᱲ ᱵᱟᱲᱟ ᱜᱟᱞᱢᱟᱨᱟᱣ ᱵᱟᱲᱟ ᱧᱚᱜ ᱠᱚᱜᱼᱟ
ᱟᱪᱪᱷᱟ ᱛᱟᱦᱚᱞᱮ ᱠᱟᱹᱴᱤᱡ ᱟᱹᱛᱩ ᱚᱲᱟᱜ ᱠᱚ ᱨᱮᱱᱟᱜ ᱠᱟᱹᱴᱤᱡ ᱞᱟᱝ ᱜᱟᱞᱢᱟᱨᱟᱣ ᱞᱮᱜᱮ ᱥᱮ ᱪᱮᱫ
ᱦᱮᱸ ᱦᱮᱸ ᱞᱟᱹᱭ ᱵᱤᱱ ᱞᱟᱹᱭ ᱵᱤᱱ
ᱦᱮᱸ ᱦᱮᱸ ᱛᱟᱦᱚᱞᱮ ᱱᱚᱜᱼᱚᱭ ᱡᱮ ᱪᱮᱫ ᱠᱚ ᱞᱟᱹᱭᱟ ᱟᱵᱚ ᱱᱤᱛᱚᱜ ᱟᱛᱳ ᱠᱚᱨᱮᱱᱟᱜ
ᱦᱮᱸ
ᱟᱹᱛᱩ ᱠᱚᱨᱮᱱᱟᱜ ᱡᱟᱦᱟᱸ ᱟᱵᱚᱣᱟᱜ ᱪᱮᱫ ᱞᱟᱹᱭᱟ ᱢᱟᱹᱡᱷᱤ ᱵᱮᱵᱚᱥᱛᱷᱟ ᱥᱮ ᱟᱵᱚᱣᱟᱜ ᱡᱟᱦᱟᱸ ᱠᱟᱴᱷᱟᱢᱳ ᱛᱟᱵᱚᱱ ᱦᱮᱸᱥᱮ
ᱦᱮᱸ
ᱛᱟᱦᱚᱞᱮ ᱚᱱᱟ ᱠᱚ ᱵᱟᱨᱮᱛᱮ ᱠᱟᱹᱴᱤᱡ ᱞᱟᱝ ᱨᱚᱯᱚᱲᱚᱜ -ᱟ ᱥᱮ ᱪᱮᱫ
ᱦᱚᱸ ᱚᱱᱟ ᱦᱚᱸ ᱜᱟᱱᱚᱜ ᱜᱮᱭᱟ ᱟᱹᱵᱤᱱ ᱞᱟᱹᱭ ᱵᱤᱱ ᱟᱹᱞᱤᱧ ᱦᱟᱜ ᱞᱤᱧ ᱞᱟᱹᱭᱮᱫᱟ ᱤᱱᱟᱹ ᱯᱚᱨᱮ ᱯᱚᱨᱮ ᱦᱟᱜ
ᱦᱳᱭ ᱦᱳᱭ ᱛᱚ ᱱᱤᱛᱚᱜ ᱧᱮᱞᱚᱜᱚᱜᱼᱟ ᱟᱵᱚ ᱟᱹᱛᱩ ᱚᱲᱟᱜ ᱠᱚᱨᱮᱱᱟᱜ ᱢᱟᱱᱮ ᱟᱹᱰᱤ ᱟᱭᱢᱟ ᱟᱹᱛᱩ ᱠᱚ ᱨᱮᱜᱮ ᱱᱤᱛᱚᱜ ᱫᱚ ᱥᱮ ᱪᱮᱫ ᱞᱟᱹᱭ ᱟᱢᱟ ᱢᱟᱹᱡᱷᱤ ᱢᱟᱹᱡᱷᱤ ᱠᱚ ᱢᱟᱱᱮ ᱵᱟᱨ ᱢᱟᱹᱡᱷᱤᱜ ᱠᱟᱱ ᱛᱟᱵᱚᱱᱟ ᱠᱚ ᱦᱮᱸᱥᱮ
ᱦᱮᱸ
ᱦᱳᱭ ᱦᱳᱭ ᱛᱚ ᱚᱱᱟ ᱱᱚᱣᱟ ᱠᱤ ᱱᱟᱯᱟᱭ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ ᱱᱚᱣᱟ ᱤᱫᱤ ᱠᱟᱛᱮᱫ ᱜᱮ ᱛᱟᱦᱚᱞᱮ ᱠᱟᱴᱤᱡ ᱞᱟᱝ ᱜᱟᱞᱚᱪᱟ ᱥᱮ ᱪᱮᱫ
ᱚ ᱢᱟᱱᱮ ᱚᱠᱟ ᱫᱤᱠ ᱫᱤᱭᱤ ᱦᱟᱸᱜ ᱵᱟᱹᱲᱤᱡ ᱱᱟᱯᱟᱭ ᱚᱠᱟ ᱱᱟᱜ ᱵᱟᱹᱞᱤᱧ ᱵᱩᱡᱷᱟᱹᱣ ᱞᱮᱫᱼᱟ ᱫᱚᱥᱨᱟ ᱵᱤᱱ ᱞᱟᱹᱭᱟ
ᱦᱮᱸ ᱦᱮᱸ ᱵᱟ ᱚᱱᱮ ᱡᱮ ᱟᱹᱛᱩ ᱟᱹᱛᱩ ᱠᱚᱨᱮ ᱚᱭ ᱵᱟᱨᱭᱟ ᱢᱟᱹᱡᱷᱤ ᱦᱮᱸ ᱥᱮ
ᱟᱨ ᱢᱤᱫᱴᱟᱝ ᱟᱹᱛᱩ ᱨᱮᱜᱮ ᱱᱟᱦᱟᱸᱜ ᱵᱟᱨᱭᱟ ᱢᱟᱹᱡᱷᱤ ᱦᱟᱸᱜ ᱵᱤᱱ ᱞᱟᱹᱭ ᱮᱫᱟ
ᱦᱚᱭ ᱦᱚᱭ
ᱟᱪᱪᱷᱟ ᱟᱫᱚ ᱚᱱᱟ ᱢᱟ ᱱᱟᱦᱟᱜ ᱱᱚᱱᱚᱛᱮ ᱢᱟ ᱟᱞᱮ ᱱᱚᱣᱟ ᱟᱹᱛᱩ ᱠᱚᱨᱮ ᱦᱚᱸ ᱟᱫᱚ ᱢᱟᱺᱡᱷᱤ ᱢᱟ ᱢᱤᱫᱴᱟᱝ ᱜᱮ ᱛᱟᱞᱮᱭᱟ ᱟᱨ ᱱᱟᱭᱠᱮ ᱦᱚᱸ ᱢᱤᱫᱴᱟᱝ ᱟᱫᱚ ᱯᱟᱨᱟᱱᱤᱠ ᱠᱚ ᱦᱚᱸ ᱢᱤᱫᱴᱟᱝ ᱜᱚᱰᱮᱛ ᱦᱚᱸ ᱜᱚᱰᱮᱛ ᱫᱚ ᱟᱫᱚ ᱱᱚᱜᱼᱚᱭ ᱥᱟᱱᱛᱟᱲ ᱟᱹᱛᱩ ᱨᱮᱢᱟ ᱪᱮᱛᱟᱱ ᱞᱟᱛᱟᱨ
ᱪᱮᱛᱟᱱ ᱞᱟᱛᱟᱨ ᱛᱟᱞᱟ ᱟᱹᱛᱩ ᱢᱮᱱᱟᱜ ᱛᱟᱵᱚᱱᱟ ᱢᱤᱫᱴᱟᱱ ᱟᱹᱛᱩ ᱨᱮᱦᱚᱸ ᱯᱮᱭᱟ ᱵᱷᱟᱜᱽ ᱨᱮ ᱵᱷᱟᱜᱽ ᱠᱚᱜᱼᱟ ᱟᱫᱚ ᱪᱮᱛᱟᱱ ᱴᱚᱞᱟ ᱞᱟᱛᱟᱨ ᱴᱚᱞᱟ ᱛᱟᱞᱟ ᱴᱚᱞᱟ ᱟᱫᱚ ᱚᱱᱠᱟ ᱱᱤᱭᱮᱛᱮ ᱟᱫᱚ ᱜᱚᱰᱮᱛ ᱫᱚ ᱯᱮᱭᱟ ᱱᱟᱦᱟᱜ ᱜᱚᱰᱮᱛ ᱛᱟᱞᱮ ᱫᱚ
ᱟᱪᱪᱷᱟ ᱛᱚ ᱢᱟᱱᱮ ᱡᱚᱛᱚ ᱟᱹᱛᱩ ᱨᱮᱭᱟᱜ ᱠᱟᱛᱷᱟ ᱫᱚ ᱵᱟᱝ ᱦᱩᱭᱩᱜ ᱠᱟᱱᱟ ᱢᱚᱴᱟᱢᱩᱴᱤ ᱵᱮᱥᱤᱨ ᱵᱷᱟᱜᱽ ᱟᱹᱛᱩ ᱠᱚᱨᱮ ᱜᱮ ᱱᱚᱝᱠᱟ ᱧᱮᱞᱚᱜ ᱠᱟᱱᱟ ᱦᱮᱸᱥᱮ ᱢᱟᱱᱮ ᱱᱮᱛᱟᱨ ᱫᱚ ᱛᱚ ᱠᱤᱪᱩ ᱠᱤᱪᱩ ᱟᱛᱳ ᱨᱮ ᱦᱚᱭᱛᱚ ᱟᱹᱰᱤ ᱩᱛᱟᱹᱨ ᱠᱟᱨᱚᱱ ᱚᱱᱟ ᱠᱚ ᱢᱮᱱᱟᱜᱼᱟ ᱡᱮ ᱪᱮᱫ ᱠᱟᱨᱚᱱ ᱛᱮ ᱦᱳᱭᱳᱜ ᱠᱟᱱᱟ ᱱᱚᱣᱟ ᱨᱮᱭᱟᱜ ᱠᱟᱨᱚᱱ ᱦᱚᱸ ᱢᱮᱱᱟᱜᱼᱟ ᱡᱮ ᱪᱮᱫᱟᱜ ᱦᱩᱭᱩᱜ ᱠᱟᱱᱟ
ᱚᱱᱟ ᱵᱤᱱ ᱞᱟᱹᱭ ᱥᱚᱫᱚᱨᱟ ᱡᱮ ᱵᱟᱝᱟ ᱟᱹᱵᱤᱱ ᱵᱤᱱ ᱞᱟᱹᱭ ᱠᱮᱫᱮᱜᱼᱟ ᱢᱤᱫᱴᱟᱝ ᱟᱛᱩᱨᱮ ᱵᱟᱨᱭᱟ ᱠᱤᱱ ᱢᱟᱺᱡᱷᱤ ᱟᱠᱟᱱᱟ ᱟᱫᱚ ᱪᱮᱫ ᱠᱷᱟᱹᱛᱤᱨ ᱠᱤᱱ ᱢᱟᱺᱡᱷᱤ ᱟᱠᱟᱱᱟ ᱚᱱᱟᱵᱤᱱ ᱞᱟᱹᱭ ᱥᱚᱫᱚᱨ ᱠᱮᱫ ᱠᱷᱟᱱ
ᱦᱮᱸ ᱦᱮᱸ ᱦᱮᱸ ᱛᱚ ᱚᱱᱟᱜᱮ ᱞᱟᱹᱭ ᱦᱩᱭᱩᱜ ᱠᱟᱱᱟ ᱡᱮ ᱚᱱᱟᱜᱮ ᱦᱩᱭᱩᱜ ᱠᱟᱱᱟ ᱦᱮᱸ ᱥᱮ ᱱᱚᱣᱟ ᱛᱚ ᱟᱵᱚᱣᱟᱜ ᱫᱚ ᱩᱪᱤᱛ ᱫᱚ ᱵᱟᱝ ᱦᱩᱭᱩᱜ ᱠᱟᱱᱟ ᱥᱮ ᱢᱟᱱᱮ ᱠᱤᱪᱷᱩ ᱠᱤᱪᱷᱩ ᱟᱛᱩ ᱨᱮᱞᱤᱧ ᱧᱮᱞ ᱟᱠᱟᱫᱟ ᱟᱫᱚ ᱟᱹᱰᱤ ᱡᱟᱭᱜᱮ ᱨᱮᱜᱮ ᱚᱱᱠᱟ ᱦᱚᱭᱛᱚ ᱡᱚᱛᱚ ᱟᱛᱩ ᱨᱮᱫᱚ ᱵᱟᱝ ᱠᱤᱱᱛᱩ ᱠᱤᱪᱷᱩ ᱠᱤᱪᱷᱩ ᱡᱟᱭᱜᱟ ᱨᱮᱫᱚ ᱚᱱᱠᱟ ᱦᱩᱭᱩᱜ ᱠᱟᱱᱟ ᱦᱮᱸᱥᱮ ᱦᱩᱸ ᱛᱚ ᱟᱵᱚᱣᱟᱜ ᱡᱟᱦᱟᱸ ᱮ ᱱᱤᱭᱚᱢ ᱛᱟᱵᱚᱱ ᱟᱵᱚᱣᱟᱜ ᱡᱟᱦᱟᱸ ᱟᱹᱨᱤᱪᱟᱞᱤ ᱨᱮ ᱡᱮ ᱢᱤᱫᱴᱤᱡ ᱟᱛᱩ ᱨᱮᱫᱚ ᱢᱤᱫᱴᱤᱡ ᱢᱟᱡᱷᱤ ᱢᱤᱫᱴᱤᱡ ᱜᱰᱮᱛ ᱢᱤᱫᱴᱤᱡ ᱱᱟᱭᱠᱮ ᱦᱮᱸ ᱥᱮ ᱜᱰᱮᱛ ᱫᱚ ᱠᱚ ᱦᱩᱭ ᱫᱟᱲᱮᱭᱟᱜ ᱡᱚᱫᱤ ᱴᱚᱞᱟ ᱠᱚ ᱥᱟᱜᱮ ᱛᱟᱦᱮᱱᱟ ᱦᱮᱸ ᱥᱮ ᱴᱚᱞᱟ ᱡᱚᱛᱚ ᱴᱚᱞᱟ ᱨᱮ ᱜᱚᱰᱮᱛ ᱫᱚᱭ ᱦᱩᱭ ᱫᱟᱲᱮᱜ-ᱟ᱾ ᱠᱤᱱᱛᱩ ᱢᱟᱡᱷᱤ ᱫᱚ ᱢᱤᱴᱤᱡ ᱜᱮ ᱦᱩᱭᱩᱜᱼᱟ ᱦᱮᱸᱥᱮ?
ᱟᱫᱤᱱ ᱱᱚᱰᱮ ᱟᱞᱮ ᱠᱩᱠᱞᱤ ᱛᱟᱦᱮᱱ ᱠᱟᱱ ᱛᱟᱹᱟᱞᱤᱧᱟ ᱟᱨᱦᱚᱸ ᱡᱮ ᱵᱟᱝᱟ ᱡᱟᱦᱟᱸ ᱠᱚᱨᱮ ᱵᱤᱱ ᱧᱮᱞ ᱠᱟᱫᱟ ᱛᱚ ᱚᱱᱟ ᱠᱚᱨᱮ ᱢᱤᱫᱴᱟᱝ ᱡᱟᱦᱮᱨ ᱜᱟᱲ ᱜᱮ ᱢᱮᱱᱟᱜᱼᱟ ᱥᱮ ᱵᱟᱵᱟᱨᱭᱟ ᱡᱟᱦᱮᱨ ᱜᱟᱲ
ᱮ ᱚ ᱚᱱᱠᱟ ᱦᱚᱸ ᱦᱩᱭ ᱠᱟᱱᱟ ᱡᱮ ᱦᱚᱳᱭᱛᱳ ᱡᱟᱦᱟᱸᱭ ᱢᱟᱨᱮ ᱢᱟᱺᱡᱷᱤ ᱠᱟᱱᱟᱭ ᱦᱮᱸᱥᱮ ᱩᱱᱠᱩ ᱠᱚ ᱵᱚᱸᱜᱟ ᱵᱩᱨᱩᱭᱟ ᱟᱨ ᱠᱤᱪᱷᱩ ᱡᱟᱦᱟᱸᱭ ᱩᱱᱠᱩ ᱫᱚ ᱵᱟᱝ ᱦᱚᱸᱠᱚ ᱠᱚᱨᱟᱣᱟ᱾ ᱟᱨ ᱡᱟᱦᱮᱨ ᱦᱚᱸ ᱫᱚᱨᱠᱟᱨᱚᱜᱼᱟ ᱟᱨ ᱦᱟᱹᱴᱤᱧ ᱦᱚᱸ ᱦᱟᱹᱴᱤᱧ ᱦᱟᱹᱴᱤᱧᱟ ᱚᱱᱠᱟ ᱠᱷᱚᱱ ᱛᱷᱚᱞᱤᱧ ᱧᱮᱞ ᱟᱠᱟᱫᱟ ᱡᱮ ᱦᱟᱹᱴᱤᱧ ᱦᱚᱸ ᱦᱟᱹᱴᱤᱧ ᱟᱠᱟᱱᱟ᱾
ᱟᱪᱪᱷᱟ ᱟᱞᱮ ᱱᱚᱛᱮ ᱢᱟ ᱚᱱᱠᱟ ᱢᱟ ᱦᱟᱸᱜ ᱵᱟᱹᱞᱤᱧ ᱵᱟᱲᱟᱭ ᱜᱚᱫ ᱠᱟᱛᱷᱟ ᱟᱹᱞᱤᱧ ᱦᱳᱭᱛᱚ ᱯᱚᱨᱮ ᱟᱹᱞᱤᱧᱟᱜ ᱠᱟᱛᱷᱟᱹᱨᱤᱜᱼᱟ ᱥᱮ ᱠᱷᱟᱹᱞᱤᱼᱟ ᱚᱱᱟ ᱢᱟ ᱵᱟᱹᱞᱤᱧ ᱵᱟᱲᱟᱭ ᱟᱠᱟᱜᱼᱟ ᱟᱫᱚ ᱡᱮᱦᱮᱛᱩᱚᱵᱤᱱ ᱞᱟᱹᱭᱮᱫᱟ᱾ ᱢᱤᱫᱴᱟᱝ ᱵᱟᱨᱭᱟ ᱢᱡᱷᱤ ᱦᱛᱮ ᱯᱟᱨᱮ ᱟᱛᱳᱨᱮ ᱡᱟᱦᱟᱸᱭ ᱟᱭᱳᱵ ᱦᱚᱭ ᱱᱩᱠᱩ ᱡᱟᱦᱟᱸᱭ ᱠᱚ ᱨᱟᱝ ᱡᱟᱦᱟᱸᱭ ᱵᱚᱸᱜᱟᱼᱵᱳᱩᱨᱩ ᱠᱚ ᱩᱱᱠᱩ ᱡᱩᱫᱤ ᱠᱚ ᱟᱠᱚᱣᱟᱜ ᱢᱚᱱᱯᱚᱱᱟᱜ ᱚᱠᱚᱭ ᱱᱟᱦᱱᱟᱜ ᱠᱚ ᱥᱟᱵ ᱟᱠᱟᱫᱮᱭᱟ ᱟᱨ ᱵᱟᱝᱟᱝ ᱟᱹᱛᱩ ᱦᱚᱲ ᱠᱚᱦᱚᱸ ᱱᱟᱭᱠᱮ ᱠᱚ ᱥᱟᱞᱟᱜ ᱚᱠᱚᱭ ᱱᱟᱦᱟᱜ ᱢᱟᱹᱡᱷᱤ ᱠᱟᱫᱮ ᱠᱚ ᱟᱫᱚ ᱡᱩᱫᱤ ᱟᱹᱠᱤᱱ ᱟ ᱠᱚᱜᱮ ᱵᱟᱠᱚ ᱜᱟᱯᱟᱞᱢᱟᱨᱟᱣ ᱠᱟᱛᱮᱫ ᱵᱟᱠᱚ ᱥᱛᱷᱤᱨᱚᱛᱟ ᱵᱟᱠᱚ ᱤᱫ ᱫᱟᱲᱮᱭᱟᱜᱼᱟ ᱡᱮ ᱚᱝᱼᱟ ᱚᱠᱚᱭ ᱵᱚ ᱢᱟᱺᱡᱷᱤᱭᱟ ᱢᱮᱱᱛᱮ ᱟᱫᱚ ᱚᱱᱟ ᱨᱮᱜᱮ ᱡᱩᱫᱤ ᱮᱯᱮᱨᱮᱰᱸ ᱦᱩᱭ ᱠᱚᱜᱼᱟ ᱢᱮᱱᱠᱷᱟᱱ ᱟᱫᱚ,
ᱚᱱᱟ ᱜᱮᱞᱤᱧ ᱞᱟᱹᱭᱮᱫᱟ᱾
ᱚ ᱟᱫᱚ ᱚᱱᱟ ᱫᱚ ᱪᱮᱫᱞᱮᱠᱟ ᱨᱮ ᱦᱩᱭ ᱟᱠᱟᱱᱟ ᱢᱟᱱᱮ ᱧᱮᱞ ᱵᱟᱲᱟ ᱦᱩᱭ ᱠᱟᱱᱟᱛᱚ ᱚᱛᱚ ᱡᱟᱦᱮᱨ ᱨᱮᱠᱚ ᱦᱟᱹᱴᱤᱧ ᱠᱟᱫᱟ ᱦᱮᱸᱥᱮ? ᱛᱚ ᱵᱮᱯᱷᱟᱨ ᱦᱩᱭᱩᱜ ᱠᱟᱱᱟ ᱡᱚᱠᱷᱚᱱ ᱜᱮ ᱮ ᱟᱞᱟᱫᱟᱭᱱᱟᱠᱚ ᱢᱺᱡᱷᱤ ᱠᱚ ᱟᱞᱟᱫᱟᱭᱱᱟ ᱥᱮ ᱱᱚᱛᱮ ᱠᱤᱪᱷᱩ ᱦᱚᱲ ᱦᱮᱸ ᱥᱮ ᱚᱰᱮ ᱦᱚᱭᱛᱚ ᱯᱚᱧᱪᱟᱥ ᱡᱚᱱ ᱢᱮᱱᱟᱜ ᱠᱚᱣᱟ ᱚᱱᱟ ᱡᱟᱭᱜᱟ ᱨᱮ ᱠᱩᱲᱤ ᱡᱚᱱ ᱱᱚᱛᱮ ᱟᱨ ᱦᱟᱱᱛᱮ ᱛᱤᱨᱤᱥ ᱡᱚᱱ᱾ ᱛᱤᱨᱤᱥ ᱴᱤ ᱚᱲᱟᱜ ᱛᱟᱦᱚᱞᱮ ᱚᱱᱠᱟ ᱠᱟᱛᱮᱜ ᱠᱚ ᱦᱟᱹᱴᱤᱧ ᱟᱠᱟᱱᱟ ᱛᱚ ᱦᱟᱹᱴᱤᱧ ᱨᱮᱭᱟᱜ ᱠᱟᱨᱚᱱ ᱟᱹᱰᱤ ᱠᱤᱪᱷᱩ ᱛᱟᱦᱮᱱᱟ ᱡᱮᱼᱼ ᱟᱸᱜᱼᱼ ᱟᱸ ᱟᱹᱰᱤ ᱠᱤᱪᱷᱩ ᱠᱟᱨᱚᱱ ᱛᱟᱦᱮᱸ ᱩᱱᱠᱩᱣᱟᱜ ᱦᱚᱭᱛᱚ ᱵᱟᱝ ᱯᱚᱥᱟᱜ ᱠᱟᱱ ᱛᱟᱠᱚᱣᱟ ᱠᱟᱛᱷᱟ ᱵᱟᱨᱛᱟ ᱨᱮ ᱦᱮᱸᱥᱮ᱾ ᱮᱸ ᱦᱟᱹᱱᱠᱩ ᱞᱮᱠᱟ ᱦᱟᱹᱱᱠᱩ ᱥᱮᱜ ᱠᱚ ᱚ ᱨᱚᱲᱟ ᱱᱚᱛᱮᱼᱼ
ᱛᱩ ᱠᱚᱨᱮ ᱢᱟ ᱡᱟᱦᱮᱨ ᱢᱟ ᱢᱮᱱᱟᱜ ᱜᱮᱭᱟ᱾
ᱦᱮᱸ ᱦᱮᱸ ᱦᱮᱸ᱾
ᱟᱫᱚ ᱱᱚᱜ-ᱚᱭ ᱱᱟᱦᱟᱸᱜ ᱢᱟᱜᱽ ᱵᱚᱸᱜᱟ ᱠᱚᱨᱮ ᱠᱤᱼᱼ ᱡᱟᱦᱟᱸ ᱱᱟᱜ ᱤᱭᱟᱹ ᱡᱟᱦᱟᱸ ᱱᱟᱜ ᱵᱚᱸᱜᱟᱼᱵᱩᱨᱩ ᱨᱮ ᱟᱵᱚ ᱡᱟᱦᱮᱨ ᱜᱟᱲ ᱨᱮ ᱚᱱᱠᱟ ᱵᱚ ᱵᱚᱸᱜᱟᱭ ᱜᱮᱭᱟ ᱟᱫᱚᱼᱼ ᱥᱚᱲᱮ ᱫᱟᱠᱟ ᱢᱟ ᱦᱩᱭᱩᱜ ᱜᱮᱭᱟ ᱡᱩᱫᱤ‌ ᱥᱚᱲᱮ ᱫᱟᱠᱟ ᱦᱩᱭᱩᱜ ᱠᱟᱱ ᱨᱮᱦᱚᱸ ᱢᱮᱜᱴᱟᱝᱼᱼ ᱚᱻ ᱦᱟᱸᱰᱟ ᱨᱮᱯᱮ ᱪᱚᱸᱫᱟᱭ ᱜᱮᱭᱟ ᱥᱮ ᱢᱟᱱᱮ ᱚᱞᱜᱟ ᱚᱞᱚᱜᱽᱼᱼ ᱦᱟᱸᱰᱟ ᱨᱮᱯᱮ ᱪᱚᱸᱫᱟᱭ ᱜᱮᱭᱟ ᱡᱟᱦᱟᱸ
ᱦᱩᱸ ᱚᱝᱠᱟ ᱵᱟᱝ ᱟᱞᱮ ᱟᱹᱛᱩ ᱨᱮᱫᱚ ᱚᱱᱠᱟ ᱢᱤᱫᱴᱤᱡ ᱜᱮ ᱢᱟᱡᱷᱤ ᱫᱚ ᱡᱩᱫᱤᱭᱳ ᱱᱤᱛᱳᱜ ᱫᱚ ᱦᱳᱭᱠᱟᱱᱟᱠᱚ ᱦᱩᱭ ᱠᱟᱱᱟ ᱠᱚ ᱩᱱᱠᱩ ᱫᱚ ᱢᱟᱱᱮ ᱩᱱᱠᱩ ᱫᱚ ᱟᱞᱟᱫᱟ ᱞᱮᱠᱟ ᱠᱚ ᱛᱟᱦᱮᱱᱟ ᱟᱨᱠᱤ ᱠᱤᱪᱷᱩ ᱚᱲᱟᱜ
ᱟᱫᱚ ᱥᱚᱲᱮ ᱠᱚᱫᱚ ᱦᱟᱸᱜ ᱢᱤᱫᱴᱷᱮᱱ ᱜᱮ ᱦᱩᱭ ᱵᱟᱲᱟᱜ ᱜᱮᱭᱟ ᱥᱮ ᱵᱷᱮᱜᱟᱨ ᱵᱷᱮᱜᱟᱨ ᱜᱮ ᱦᱩᱭ ᱵᱟᱲᱟᱜ-ᱟ? ᱛᱟᱯᱮᱭᱟ ᱥᱚᱲᱮ ᱠᱚ ᱦᱟᱸᱜ ᱡᱟᱦᱮᱨ ᱥᱚᱲᱮ ᱠᱚ᱾ ᱦᱮᱸ ᱟᱞᱮ ᱢᱟ ᱚᱱᱛᱮ ᱢᱟ ᱱᱚᱝᱠᱟ ᱢᱟ ᱚᱱᱠᱟ ᱢᱟ ᱜᱚᱝᱠᱮ ᱵᱟᱝᱟ ᱟᱫᱚ ᱡᱮ ᱦᱮᱛᱩ ᱟᱹᱛᱩ ᱢᱟ ᱥᱮᱬᱟ ᱜᱮᱛᱟ ᱞᱮᱭᱟ᱾ ᱟᱫᱚ ᱜᱚᱰᱮᱛ ᱦᱚᱸ ᱯᱮᱭᱟ ᱯᱮᱭᱟ ᱜᱚᱰᱮᱛ ᱟᱫᱚ ᱚᱱᱟ ᱤᱭᱠᱟᱹ ᱛᱮ᱾ ᱢᱟᱺᱡᱷᱤ ᱢᱤᱫ ᱴᱷᱮᱱᱮ ᱥᱚᱲᱮᱭᱟ ᱟᱨ ᱟᱞᱚ ᱟᱹᱛᱩ ᱯᱮᱭᱟ ᱟᱸᱛᱩ ᱫᱚ ᱢᱤᱫᱼᱼ ᱴᱷᱮᱱ ᱞᱮ ᱥᱚᱲᱮᱭᱟ ᱟᱫᱚ ᱡᱷᱚᱛᱚᱼᱼ ᱟᱹᱛᱩ ᱠᱷᱚᱱᱟᱜ ᱜᱮ ᱢᱤᱜᱴᱟᱝ ᱢᱤᱜᱴᱟᱝ ᱯᱟᱛᱲᱟ ᱞᱮ ᱤᱫᱤ ᱚᱴᱚ ᱣᱟᱭᱟ ᱢᱟᱺᱡᱷᱤ ᱵᱟᱵᱟ ᱫᱚ᱾ ᱵᱚᱸᱜᱟ ᱵᱩᱨᱩ ᱨᱮ ᱟᱬᱛᱤ ᱞᱟᱹᱜᱤᱫ ᱛᱚ ᱚᱱᱟᱼᱼ ᱚᱱᱟ ᱠᱚ ᱡᱚᱢ ᱵᱟᱲᱟ ᱠᱟᱛᱮᱫ ᱟᱞᱮ ᱦᱚᱸ ᱚᱱᱟ ᱠᱚᱞᱮ ᱡᱚᱢᱟ᱾
ᱟᱪᱪᱷᱟ ᱟᱪᱪᱷᱟ ᱦᱮᱸ ᱚᱱᱟ ᱫᱚ ᱦᱩᱭᱩᱜ ᱜᱮᱭᱟ ᱥᱟᱸᱜᱮ ᱟᱛᱩ ᱤᱭᱟᱹ ᱞᱮᱱᱠᱷᱟᱱ ᱫᱚ ᱦᱮᱸᱥᱮ᱾
ᱟᱸᱡᱚᱢ ᱵᱤᱱ ᱟᱧᱡᱚᱢ‌ ᱵᱤᱱ ᱟᱹᱞᱤᱧ ᱞᱤᱧ ᱠᱩᱠᱞᱤ ᱛᱟᱦᱮᱱᱟ ᱡᱮ ᱟᱵᱚ ᱱᱚᱜ-ᱚᱭ ᱡᱮᱢᱚᱱ ᱡᱟᱦᱮᱨ ᱜᱟᱲ ᱨᱮᱵᱚ ᱵᱚᱸᱜᱟ ᱭᱮᱫᱟ ᱡᱟᱦᱟᱸ ᱱᱟᱜ ᱜᱮᱼᱼ ᱟᱫᱚ ᱚᱸᱰᱮ ᱱᱟᱦᱟᱸᱜ ᱡᱚ ᱢᱟᱱᱟ ᱠᱟᱱ ᱛᱟᱵᱚᱱᱟ ᱟᱵᱚ ᱡᱟᱦᱮᱨ ᱜᱟᱲ ᱨᱮᱠᱤ ᱠᱩᱲᱤ ᱦᱚᱯᱼᱼ ᱦᱚᱯᱚᱱ ᱫᱚ ᱥᱮᱱᱚᱜ ᱫᱚ ᱢᱟᱱᱟ ᱜᱮᱭᱟ᱾ ᱛᱚ ᱪᱮᱫ ᱠᱷᱟᱹᱛᱤᱨ ᱵᱟᱠᱚ ᱥᱮᱱᱚᱜ ᱜᱮᱭᱟ ᱠᱩᱲᱤ ᱦᱚᱯᱚᱱ ᱟᱨ ᱪᱤᱜ ᱠᱷᱟᱹᱛᱤᱨ ᱵᱟᱠᱚ ᱪᱟᱞᱟᱣ ᱦᱚᱪᱚ ᱟᱠᱚ ᱜᱮᱭᱟ ᱚᱱᱟ ᱨᱮᱱᱟᱜᱼᱼ ᱪᱮᱫ ᱵᱤᱱ ᱵᱟᱲᱟᱭ ᱠᱟᱫᱟ?
ᱟᱻ ᱚᱱᱟ ᱪᱮᱫ ᱠᱟᱨᱚᱱ ᱠᱟᱱᱟ ᱦᱮᱸᱥᱮ ᱚᱱᱟ ᱫᱚ ᱩᱱᱟᱹᱜ ᱵᱟᱲᱟᱭ ᱵᱟᱹᱱᱩᱜ ᱨᱮᱦᱚᱸᱼᱼ ᱛᱚ ᱢᱚᱴᱟ-ᱢᱩᱴᱤ ᱦᱟᱸᱜ ᱟᱵᱚ ᱦᱟᱯᱲᱟᱢ ᱠᱚᱴᱷᱮᱱ ᱠᱷᱚᱱ ᱵᱚᱱ ᱧᱮᱞ ᱟᱹᱜᱩᱭᱟ ᱦᱮᱸ ᱥᱮ ᱡᱮᱼᱼ ᱟᱭᱳ ᱦᱚᱲ ᱫᱚ ᱚ ᱚᱸᱰᱮ ᱡᱟᱦᱟᱸ ᱴᱷᱮᱡ ᱵᱚᱸᱜᱟ ᱵᱩᱨᱩᱭ ᱜᱮ ᱠᱚ ᱦᱮᱸ ᱥᱮ ᱠᱚ ᱵᱟᱵᱟ ᱦᱚᱲᱼᱼ
ᱡᱮ ᱡᱟᱦᱮᱨ ᱜᱟᱲ ᱨᱮ ᱠᱩᱲᱤ ᱦᱚᱯᱚᱱ ᱠᱚ ᱥᱮᱱ ᱦᱚᱪᱚᱣ ᱠᱟᱜ ᱠᱚᱣᱟ?
ᱡᱟᱦᱮᱨ ᱜᱟᱲ ᱨᱮ ᱟᱸᱡᱚᱢ ᱟᱧᱡᱚᱢ ᱟᱧᱡᱚᱢ ᱵᱮᱱ ᱚᱱᱟ ᱜᱮᱞᱤᱧ ᱞᱟᱹᱭ ᱫᱟ ᱡᱮ ᱵᱚᱸᱜᱟ ᱵᱩᱨᱩ ᱚᱠᱛᱚ ᱫᱚ ᱟᱭᱳ ᱦᱚᱲ ᱫᱚ ᱵᱟᱠᱚ ᱥᱮᱱᱚᱜ-ᱟ ᱢᱟᱱᱮ ᱡᱟᱦᱮᱨᱼᱼ ᱠᱚ ᱪᱟᱞᱟᱜ-ᱟ ᱵᱟᱦᱟ ᱨᱮ ᱠᱚ ᱪᱟᱞᱟᱜ-ᱟ ᱦᱸᱮ ᱥᱮ ᱵᱟᱦᱟ ᱨᱮ ᱢᱟᱜ ᱢᱚᱬᱮ ᱨᱮᱠᱚ ᱪᱟᱞᱟᱜ-ᱟ, ᱢᱟᱱᱮ ᱮᱱᱮᱡᱼᱼ ᱞᱟᱹᱜᱤᱫ ᱛᱮᱠᱚ ᱪᱟᱞᱟᱜ-ᱟ ᱦᱮᱸᱥᱮ ᱦᱚᱭᱛᱳ ᱡᱚᱦᱟᱨ ᱴᱚ ᱠᱟᱫᱟᱭ ᱡᱮ ᱱᱚᱜ-ᱚᱭ ᱵᱚᱸᱜᱟ ᱵᱩᱨᱩ ᱚᱠᱛᱚᱼᱼ
ᱞᱟᱹᱭ ᱠᱟᱜ-ᱟ ᱟᱫᱚ ᱱᱟᱦᱟᱸᱜ ᱵᱚᱸᱜᱟ ᱥᱚᱢᱚᱭ ᱜᱮ ᱱᱟᱦᱟᱸᱜ ᱦᱚᱭᱼᱼ
ᱵᱟᱼᱵᱟ ᱵᱚᱸᱜᱟ ᱥᱚᱢᱚᱭ ᱵᱟᱠᱚ ᱪᱟᱞᱟᱜ-ᱟ ᱟᱨ ᱱᱚᱣᱟ ᱫᱚ ᱢᱟᱱᱮᱼᱼ ᱱᱤᱛᱚᱜ ᱨᱮᱭᱟᱜ ᱠᱟᱛᱷᱟ ᱫᱚ ᱵᱟᱝ ᱠᱟᱱᱟ ᱢᱟᱬᱟᱝ ᱠᱷᱚᱱ ᱜᱮ ᱱᱚᱝᱠᱟ ᱧᱮᱞ ᱟᱹᱜᱩᱜ ᱠᱟᱱᱟ ᱡᱟᱦᱟᱸ ᱞᱮᱠᱟ ᱠᱟᱛᱮᱜ ᱟᱨ ᱪᱮᱜ᱾
ᱦᱚᱭ ᱚᱱᱟ ᱵᱟᱹᱞᱤᱧ ᱵᱟᱲᱟᱭ ᱠᱟᱜ-ᱟ ᱥᱮ ᱛᱚ ᱚᱱᱟ ᱠᱷᱟᱹᱛᱤᱨ ᱠᱩᱠᱞᱤ ᱞᱤᱧ ᱫᱚᱦᱚ ᱞᱮᱫᱟ᱾
ᱦᱮᱸ ᱦᱮᱸᱸ ᱵᱟᱼᱵᱟ ᱱᱟᱯᱟᱭ ᱠᱩᱠᱞᱤ ᱠᱟᱱᱟ ᱡᱮ ᱚᱱᱟ ᱦᱚᱸᱛᱚ ᱚᱼᱼ ᱟᱵᱚ ᱵᱚᱱ ᱧᱮᱞᱟ ᱥᱩᱫᱩ ᱡᱮ ᱵᱚᱸᱜᱟ ᱵᱩᱨᱩ ᱨᱮᱭᱟᱜ ᱠᱷᱮᱛᱨᱚ ᱨᱮᱫᱚ ᱵᱟᱝ ᱡᱮ ᱱᱚᱜ-ᱚᱭ ᱡᱮ ᱟᱛᱩ ᱨᱮᱱᱟᱜᱼᱼ ᱟᱛᱩ ᱨᱮᱭᱟᱜ ᱡᱟᱦᱟᱸ ᱜᱟᱞᱢᱟᱨᱟᱣ ᱠᱚ ᱫᱚᱨᱵᱟᱨ ᱠᱚ ᱦᱮᱸ ᱥᱮ ᱟᱛᱩ ᱨᱮᱭᱟᱜ ᱫᱚᱨᱵᱟᱨ ᱡᱟᱦᱟᱸᱭ ᱦᱚᱭᱛᱚ ᱠᱤᱱᱼᱼ ᱮ ᱵᱟᱹᱦᱩ ᱡᱟᱶᱟᱭ ᱠᱤᱱ ᱠᱷᱟᱹᱯᱟᱹᱨᱤᱭ ᱠᱟᱱ ᱥᱮᱼᱼ ᱮ ᱱᱚᱸᱰᱮ ᱥᱚᱨᱦᱟᱭ ᱠᱚ ᱱᱮᱱᱰᱟ ᱭᱮᱫᱟ ᱵᱟᱦᱟ ᱠᱚ ᱱᱮᱰᱟ ᱭᱮᱫᱟ ᱦᱮᱸᱥᱮ ᱡᱟᱦᱟᱸ ᱱᱟᱜ ᱫᱚᱨᱠᱟᱨ ᱜᱮ ᱟᱛᱩ ᱨᱮᱭᱟᱜᱼᱼ ᱚᱱᱰᱮ ᱠᱤᱱᱛᱩ ᱟᱭᱚ ᱦᱚᱲ ᱫᱚ ᱵᱟᱠᱚ ᱥᱮᱱᱚᱜ-ᱟ᱾ ᱡᱩᱫᱤ ᱟᱭᱚ ᱦᱚᱲ ᱜᱮ ᱠᱷᱟᱹᱯᱟᱹᱨᱤᱭ ᱠᱤᱱᱟ ᱠᱤᱱ ᱟᱭᱚ ᱦᱚᱲ ᱟᱭᱚ ᱦᱚᱲ ᱮᱱᱛᱮ ᱨᱮᱦᱚᱸ ᱠᱤᱱᱛᱩ ᱟᱭᱚ ᱦᱚᱲ ᱫᱚᱼᱼ ᱵᱟᱠᱚ ᱥᱮᱱᱚᱜ-ᱟ ᱱᱩᱠᱩ ᱨᱮᱱ ᱵᱟᱵᱟ ᱦᱚᱲ ᱠᱚ ᱥᱮᱱᱚᱜ-ᱟ ᱩᱱᱠᱩ ᱨᱮᱱ ᱚᱲᱟᱜ ᱦᱚᱲ ᱠᱚ ᱥᱮᱱᱚᱜ-ᱟ᱾ ᱟᱨ ᱯᱚᱨᱮᱛᱮ ᱚᱸᱰᱮ ᱠᱷᱚᱱᱟᱜ ᱡᱟᱦᱟᱸ ᱜᱟᱞᱢᱟᱨᱟᱣ ᱠᱮᱫᱟ ᱠᱚ ᱛᱟᱨᱯᱚᱨᱮ ᱠᱚ ᱵᱚᱱᱼᱼ ᱩᱱᱠᱩ ᱠᱤᱪᱷᱩ ᱦᱚᱲ ᱠᱚ ᱟᱛᱮ ᱚᱸᱰᱮ ᱠᱩᱞᱤ ᱠᱚ ᱪᱟᱞᱟᱣ ᱮᱱ ᱜᱮ ᱩᱱᱠᱩ ᱚᱲᱟᱜ ᱦᱮᱸᱥᱮ ᱟᱭᱳ ᱦᱚᱲ ᱼᱼ ᱴᱷᱮᱱ ᱡᱮ ᱪᱮᱫ ᱞᱮᱠᱟ ᱦᱩᱭᱩ ᱟᱠᱟᱱᱟ ᱵᱟᱝ ᱦᱩᱭᱩ ᱟᱠᱟᱱᱟ ᱛᱟᱨᱯᱚᱨ ᱚᱱᱟ ᱟᱨᱚ ᱦᱮᱡ ᱠᱟᱛᱮ ᱟᱨᱚ ᱱᱚᱰᱮ ᱼᱼ ᱜᱟᱞᱢᱟᱨᱟᱣ ᱦᱩᱭᱩᱜ ᱠᱟᱱᱟ ᱫᱚᱨᱵᱟᱨ ᱨᱮ ᱚᱸᱰᱮ ᱟᱨᱦᱚ ᱠᱤᱱ ᱼᱼ
ᱟᱫᱚ ᱜᱚᱢᱠᱮ ᱱᱚᱛᱮ ᱢᱟ ᱼᱼ ᱡᱟᱦᱮᱨ ᱵᱚᱸᱜᱟ ᱨᱮᱢᱟ ᱱᱚᱜᱼᱚ ᱱᱚᱝᱠᱟ ᱟᱞᱮ ᱥᱮᱱ ᱼᱼ ᱚᱱᱠᱟ ᱦᱩᱭ ᱵᱟᱲᱟᱜᱼᱟ ᱟᱨ ᱡᱟᱦᱟᱸ ᱟᱞᱤᱧ ᱢᱟᱞᱤᱧ ᱵᱟᱲᱟᱭ ᱠᱟᱜᱼᱟ ᱡᱟᱦᱟᱸᱛᱤᱱᱟᱹᱜ ᱱᱟᱥᱮ ᱱᱟᱥᱮ ᱼᱼ ᱱᱟᱥᱮ ᱫᱷᱟᱨᱟ ᱜᱮᱞᱤᱧ ᱵᱟᱲᱟᱭ ᱟᱠᱟᱫᱼᱟ ᱚᱱᱟ ᱜᱮᱞᱤ ᱱᱟᱦᱟᱜ ᱞᱤᱧ ᱼᱼ ᱵᱟᱝ ᱵᱟᱝ ᱱᱚᱜᱼᱚᱭ ᱟᱵᱚ ᱡᱮ ᱡᱟᱦᱮᱨ ᱜᱟᱲ ᱨᱮ ᱵᱚᱸᱜᱟ ᱦᱩᱭᱩᱜ ᱜᱮᱭᱟ ᱟᱫᱚ ᱼᱼ ᱵᱚᱸᱜᱟ ᱵᱟᱲᱟ ᱠᱟᱛᱮᱫ ᱱᱟᱦᱟᱜ ᱱᱚᱜᱼᱚᱭ ᱢᱟᱜᱽ ᱵᱚᱸᱜᱟ ᱦᱩᱭᱩᱜ ᱟᱨ ᱟᱞᱮᱢᱟ ᱱᱚᱜᱼᱚᱭ ᱼᱼ ᱛᱤᱥᱚᱜ ᱵᱟᱦᱟ ᱵᱚᱸᱜᱟ ᱫᱚ ᱥᱮᱨᱢᱟ ᱯᱤᱪᱷᱤ ᱜᱮᱞᱮ ᱵᱟᱦᱟ ᱵᱚᱸᱜᱟ ᱜᱮᱭᱟ ᱟᱫᱚ ᱮᱱᱮᱡ ᱫᱚ ᱱᱟᱦᱟᱜ ᱢᱚᱬᱮ ᱥᱮᱨᱢᱟᱨᱮ ᱢᱤᱫ ᱫᱷᱟᱣ ᱮᱱᱮᱡ ᱦᱩᱭᱩᱜ ᱾ ᱜᱮ ᱟᱫᱚ ᱚᱱᱟ ᱵᱚᱸᱜᱟ ᱵᱷᱤᱛᱤᱨ ᱨᱮᱫᱚ ᱼᱼ ᱛᱤᱱ ᱚᱠᱟ ᱥᱮᱨᱢᱟ ᱱᱟ ᱦᱟᱸᱜ ᱮᱱᱮᱡ ᱦᱩᱭᱩᱜ-ᱟ ᱚᱱᱟ ᱥᱮᱨᱢᱟ ᱜᱮ ᱠᱩᱲᱤ ᱦᱚᱯᱚᱱ ᱠᱤ ᱟᱭᱳ ᱠᱚᱼᱼ ᱟᱸᱻ ᱦᱟᱛᱚᱢ ᱠᱚ ᱡᱷᱚᱛᱚ ᱦᱚᱲ ᱜᱮᱠᱚ ᱥᱮᱱᱚᱜ-ᱟ ᱚᱱᱟ ᱵᱟᱫᱽ ᱛᱮ ᱮᱱᱮᱡ ᱥᱮᱨᱢᱟ ᱵᱟᱫᱽ ᱛᱮ ᱡᱟᱦᱟᱸ ᱛᱤᱱᱟᱹᱜ ᱜᱤᱼᱼ ᱥᱮᱨᱢᱟ ᱵᱚᱸᱜᱟ ᱦᱩᱭᱩᱜ-ᱟᱢ ᱢᱟᱜᱽ ᱠᱚᱨᱮ ᱱᱟᱜ ᱠᱤᱼᱼ ᱱᱚᱣᱟ ᱵᱚᱵᱟᱦᱟ ᱠᱚᱨᱮᱱᱟᱜ ᱛᱚ ᱵᱟᱝ ᱜᱮᱠᱚ ᱥᱩᱨᱩᱜᱼᱟ᱾ ᱛᱚ ᱱᱚᱣᱟ ᱠᱷᱟᱹᱛᱤᱨ ᱡᱮ ᱵᱟᱝᱟ ᱵᱚᱸᱜᱟ ᱦᱩᱭ ᱠᱟᱛᱮᱫ ᱼᱼ ᱡᱟᱦᱟᱸ ᱛᱤᱨᱮ ᱟᱹᱭᱩᱵ ᱵᱮᱲᱟ ᱱᱟᱜ ᱥᱟᱜᱟᱲ ᱜᱚᱦᱚᱲᱚᱜᱼᱟ ᱾ ᱡᱟᱦᱟᱸ ᱜᱚᱰᱮᱛ ᱚᱲᱟᱜ ᱠᱤ ᱢᱟᱹᱡᱷᱤ ᱚᱲᱟᱜ ᱥᱟᱜᱟᱲ ᱜᱚᱦᱚᱲ ᱦᱩᱭᱩᱜᱼᱟ ᱛᱚ ᱚᱱᱟ ᱼᱼ ᱠᱚ ᱜᱚᱦᱚᱲ ᱡᱚᱠᱷᱟ ᱜᱮ ᱼᱼ ᱟᱫᱚ ᱱᱟᱦᱟᱜ ᱚᱱᱟ ᱟᱵᱚ ᱚᱠᱟ ᱠᱚ ᱠᱷᱟᱨᱟᱯ ᱠᱟᱛᱷᱟ ᱚᱠᱟ ᱠᱚ ᱼᱼ ᱠᱚ ᱞᱟᱹᱭ ᱜᱮᱭᱟ ᱛᱚ ᱚᱱᱟ ᱤᱠᱟᱹᱛᱮ ᱼᱼ ᱛᱚ ᱠᱩᱲᱤ ᱦᱚᱯᱚᱱ ᱥᱮᱱᱚᱜ ᱫᱚ ᱵᱟᱨᱚᱱ ᱜᱮᱭᱟ ᱞᱤᱱᱟᱜ ᱚᱱᱠᱟ ᱦᱚᱞᱤᱧ ᱵᱟᱲᱟᱭ ᱟᱠᱟᱫᱟ ᱟᱫᱚ ᱱᱚᱣᱟ ᱫᱚ ᱛᱤᱱᱟᱹᱜ ᱜᱟᱱ ᱩᱪᱤᱛ ᱠᱟᱱᱟ ᱥᱮ ᱵᱟᱝ ᱩᱪᱤᱛ ᱼᱼ ᱠᱟᱱᱟ ᱚᱱᱟ ᱫᱚᱞᱤᱧ ᱵᱟᱹᱞᱤᱧ ᱵᱟᱲᱟᱭ ᱠᱟ ᱾
ᱟᱫᱚ ᱚᱱᱠᱟᱱᱟᱜ ᱟᱹᱞᱤᱧ ᱦᱚᱸ ᱼᱼ ᱞᱤᱧ ᱧᱮᱞ ᱟᱠᱟᱫᱟ ᱟᱹᱞᱤᱧ ᱦᱚᱸ ᱥᱟᱜᱟᱲ ᱠᱚᱞᱤᱧ ᱜᱚᱲ ᱵᱟᱲᱟ ᱟᱠᱟ ᱠᱚ ᱟᱨ ᱼᱼ
ᱦᱳᱭ ᱼᱼ
ᱚᱱᱟ ᱠᱷᱟᱹᱛᱤᱨ ᱞᱤᱧ ᱞᱟᱹᱭ ᱠᱮᱫᱟ ᱾
ᱟᱪᱪᱷᱟ ᱾ ᱦᱮᱸ ᱵᱟᱝ ᱱᱤᱛᱚᱜ ᱟᱹᱞᱤᱧ ᱦᱚᱞᱤᱧ ᱧᱮᱞ ᱱᱚᱣᱟ ᱠᱚᱫᱚ ᱵᱟᱠᱚ ᱥᱮᱱᱚᱜ ᱜᱮᱭᱟ ᱟᱭᱳ ᱦᱚᱲ ᱠᱚᱫᱚ ᱱᱤᱛᱚᱜ ᱛᱚ ᱟᱞᱮ ᱫᱚ ᱱᱚᱣᱟ ᱠᱚᱨᱮ ᱫᱚ ᱪᱮᱫᱞᱮᱠᱟ ᱼᱼ ᱯᱨᱚᱛᱤ ᱥᱮᱱ ᱮᱱᱮᱡ ᱠᱚᱫᱚ ᱥᱮᱱᱚᱜ ᱫᱚ ᱜᱟᱱᱚᱜ ᱜᱮᱭᱟ ᱾
ᱟᱫᱚ ᱠᱩᱠᱞᱤ ᱞᱤᱧ ᱫᱚᱦᱚᱭᱮᱫᱟ ᱟᱫᱚ ᱼᱼ ᱚᱱᱛᱮ ᱨᱮ ᱡᱟᱦᱟᱸ ᱟᱵᱚ ᱡᱟᱦᱟᱸᱭ ᱠᱚ ᱵᱚᱸᱜᱟᱼᱵᱩᱨᱩ ᱵᱟᱲᱟ ᱠᱟᱛᱮᱫ ᱟᱫᱚ ᱼᱼ ᱚᱱᱟ ᱡᱟᱝᱵᱟᱦᱟᱱᱟᱜ ᱡᱟᱦᱟᱸ ᱵᱚ ᱞᱟᱹᱭᱟᱜ ᱠᱟᱱᱟ ᱾
ᱦᱮᱸ ᱦᱮᱸ
ᱦᱮᱸ ᱛᱚ ᱚᱱᱟ ᱠᱚ ᱟᱛᱩ ᱫᱚ ᱚᱠᱟ ᱠᱚᱨᱮᱯᱮ ᱪᱟᱞᱟᱜ ᱜᱮᱭᱟ ᱢᱟᱱᱮ ᱼᱼ ᱵᱚᱦᱮᱞ ᱞᱟᱹᱜᱤᱫ ᱚᱠᱟ ᱠᱚᱨᱮ ᱯᱮ ᱥᱮᱱᱚᱜ ᱜᱮᱭᱟ ᱥᱮ ᱟᱹᱛᱩ ᱠᱚᱨᱮ ᱜᱮ ᱚᱱᱟ ᱫᱚᱯᱮ ᱾
ᱟ ᱢᱟᱱᱮ ᱼᱼ ᱧᱮᱞᱚᱜ ᱜᱮᱭᱟ ᱟᱹᱰᱤ ᱟᱹᱰᱤ ᱦᱚᱲ ᱢᱟᱱᱮ ᱯᱚᱨᱮ ᱛᱮᱦᱚᱸ ᱢᱟᱱᱮ ᱥᱟᱜᱤᱧ ᱠᱚ ᱪᱟᱞᱟᱜᱼᱟ ᱠᱤᱱᱛᱩ ᱼᱼ ᱠᱤᱱ ᱧᱮᱞᱚᱜᱚᱜᱼᱟ ᱡᱮ ᱟᱛᱳ ᱵᱟᱦᱮᱨ ᱢᱟᱱᱮ ᱡᱮ ᱦᱤᱞᱳᱜ ᱥᱟᱠᱟᱢᱮ ᱼᱼ ᱤᱭᱟᱹ ᱦᱩᱭᱱᱟ ᱢᱟᱱᱮ ᱦᱚᱛᱚ ᱼᱼ ᱛᱤᱞᱠᱩᱨᱠᱚ ᱦᱩᱭᱱᱟ ᱦᱮᱸᱥᱮ ᱩᱱᱤ
ᱦᱮᱸᱻ ᱦᱮᱸ
ᱢᱤᱫ ᱦᱚᱲᱚᱲ ᱜᱚᱭ ᱛᱟᱭᱚᱢ ᱛᱚᱯᱟ ᱵᱟᱲᱟ ᱠᱟᱮᱛ ᱡᱟᱸᱦᱟ ᱛᱮᱞᱠᱩᱨ ᱠᱚ ᱦᱩᱭᱩᱜᱼᱟ ᱚᱱᱟ ᱠᱟᱹᱢᱤᱦᱚᱨᱟ ᱠᱚ ᱢᱩᱪᱟᱹᱫ ᱠᱟᱛᱮ ᱛᱚ ᱛᱟᱨᱯᱚᱨᱮ ᱡᱚᱠᱷᱚᱱ ᱛᱩᱯᱩᱱ ᱠᱚ ᱥᱮᱱᱚᱜᱼᱟ ᱼᱼ ᱟᱫᱚ ᱚᱱᱟ ᱯᱚᱨᱮ ᱢᱤᱫ ᱫᱷᱟᱣ ᱠᱚ ᱛᱩᱯᱩ ᱨᱟᱠᱟᱵ ᱜᱮ ᱡᱟᱦᱟᱸ ᱟᱫᱚ ᱵᱩᱱ ᱼᱼ ᱞᱟᱹᱭ ᱟᱞᱮ ᱢᱚᱲᱟ ᱛᱩᱯᱩᱱ ᱚᱱᱟ ᱠᱚ ᱛᱩᱯᱩᱱ ᱛᱟᱨᱯᱚᱨᱮ ᱛᱮᱞ ᱯᱷᱩᱨᱩᱣ ᱦᱚᱸᱛᱳ ᱯᱮᱫᱤᱱ ᱨᱮᱠᱚ ᱛᱮᱞᱠᱷᱩᱨᱚᱜᱼᱟ ᱛᱚ ᱚᱱᱟ ᱛᱮᱞᱠᱷᱩᱨ ᱾
ᱡᱤᱞᱤᱧ ᱰᱟᱦᱟᱨ ᱠᱚᱫᱚ ᱡᱟᱹᱥᱛᱤ ᱫᱚᱠᱚ ᱤᱫᱤ ᱵᱟᱲᱟ ᱠᱚᱜᱮᱭᱟ ᱥᱮ ᱵᱟᱝ ᱡᱤᱞᱤᱧ ᱰᱟᱦᱟᱨ ᱠᱚ ᱡᱟᱦᱟᱸ ᱟᱵᱚ ᱵᱚᱞᱮ?
ᱟᱫᱚ ᱚᱱᱟ ᱫᱚ ᱡᱤᱱᱤ ᱰᱟᱦᱟᱨ ᱨᱮᱭᱟᱜ ᱠᱟᱹᱢᱤ ᱼᱼ ᱛᱳ ᱚᱱᱮ ᱛᱚ ᱚᱱᱮ ᱚᱱᱠᱟ ᱠᱚ ᱠᱚᱨᱟᱣ ᱠᱮᱫ ᱜᱮ ᱤᱭᱟᱹ ᱨᱮ ᱡᱟᱦᱟᱸ ᱮ ᱮᱴᱟᱜ ᱦᱳᱭ ᱢᱟᱱᱮ ᱮᱴᱟᱜ ᱢᱩᱦᱡᱟᱹ ᱠᱚ ᱪᱟᱞᱟᱣᱮᱱ ᱜᱮ ᱚᱱᱟ ᱢᱩᱦᱡᱟᱹ ᱠᱷᱚᱱᱟᱜ ᱾